ᱦᱮᱞᱳ ᱾
ᱦᱮᱸ ᱦᱮᱸ ᱥᱟᱹᱜᱩᱱ ᱥᱮᱛᱟᱜ ᱾
ᱦᱮᱸ ᱥᱟᱹᱜᱩᱱ ᱥᱮᱛᱟᱜ ᱾
ᱛᱟᱯᱚᱨᱮ ᱵᱮᱥ ᱵᱟᱲᱟ ᱜᱮᱛᱚ?
ᱦᱮᱸ ᱵᱮᱥ ᱵᱟᱲᱟ ᱜᱮᱭᱟ ᱟᱞᱮ ᱠᱚᱫᱚ᱾ ᱟᱯᱮ?
ᱟᱞᱮ ᱦᱚᱸ ᱵᱮᱥ ᱵᱮᱲᱟ ᱜᱮ ᱱᱚᱜᱼᱚᱭ ᱠᱟᱹᱢᱤ ᱪᱟᱞᱟᱜ ᱦᱩᱭᱩᱜ ᱠᱟᱱᱟ ᱾
ᱫᱤᱱᱟᱹᱢ ᱫᱤᱱ ᱞᱮᱠᱟᱜᱮ ᱾
ᱠᱟᱹᱢᱤ ᱠᱚᱫᱚ ᱚᱠᱟᱨᱮ ᱦᱩᱭᱩᱜ ᱠᱟᱱᱟ ᱵᱟᱡᱟᱨ ᱨᱮ ᱥᱮ
ᱵᱟᱡᱟᱨ ᱨᱮᱜᱮ ᱾
ᱡᱚᱱ ᱠᱟᱹᱢᱤ
ᱦᱮᱸ ᱤᱭᱟᱹᱜᱼᱟ ᱮᱢᱱᱤ ᱤᱭᱟᱹ ᱦᱳᱴᱮᱞ ᱨᱮ ᱾
ᱚᱸ
ᱩᱸ ᱦᱩᱸ ᱾
ᱛᱟᱦᱚᱞᱮ ᱚ ᱨᱮᱥᱴᱩᱨᱮᱱᱴ ᱦᱳᱴᱮᱞ ᱨᱮ?
ᱦᱮᱸ ᱟᱫᱚ ᱰᱤᱣᱴᱤ ᱪᱟᱞᱟᱜᱼᱟ ᱦᱩᱭᱩᱜ ᱠᱟᱱᱟ᱾
ᱟᱫᱚ ᱚᱲᱟᱜ ᱠᱷᱚᱡ ᱫᱚ ᱛᱤᱱᱟᱹᱜ ᱥᱟᱺᱜᱤᱧ ᱚᱱᱟ ᱫᱚ?
ᱵᱟᱝ ᱥᱟᱸᱜᱤᱧᱟ ᱢᱳᱚᱴᱟᱢᱩᱴᱤ ᱵᱟᱥᱛᱮ ᱪᱟᱞᱟᱜ ᱦᱩᱭᱩᱜᱼᱟ ᱟᱫᱚ ᱵᱟᱥ ᱠᱷᱚᱱ ᱫᱚ ᱟᱬᱜᱚ ᱦᱩᱭᱠᱟᱱᱟ ᱢᱚᱴᱟᱢᱩ ᱥᱟᱛ ᱟᱴ ᱠᱤᱞᱳᱢᱤᱴᱟᱨ᱾
ᱩᱸ᱾
ᱟᱫᱚ ᱟᱴ ᱠᱤᱞᱳᱢᱤᱴᱟᱨ ᱫᱤᱱᱟᱹᱢ ᱜᱮ ᱪᱟᱞᱟᱜ ᱦᱤᱡᱩᱜ ᱦᱩᱭᱩᱜ ᱠᱟᱱᱟ ᱦᱮᱸ ᱵᱟᱝ?
ᱦᱮᱸ ᱫᱤᱱᱟᱹᱢ ᱜᱮ᱾
ᱛᱟᱦᱚᱞᱮ ᱚᱸᱰᱮ ᱫᱚ ᱢᱟᱹᱭᱱᱟᱹ ᱦᱤᱥᱟᱹᱵ?
ᱦᱮᱸ ᱢᱟᱹᱭᱱᱟᱹ ᱦᱤᱥᱟᱹᱵ᱾ ᱟᱫᱚ ᱠᱟᱹᱢᱤ ᱠᱚ ᱵᱟᱹᱱᱩᱜ ᱛᱮ ᱯᱟᱴ ᱴᱟᱭᱤᱢ ᱞᱮᱠᱟ ᱪᱟᱞᱟᱜ ᱦᱩᱭᱩᱜ ᱠᱟᱱᱟ᱾ ᱦᱩᱸ ᱟᱹᱰᱤ ᱠᱤᱪᱷᱩ ᱵᱮᱯᱟᱨ ᱛᱟᱦᱮᱸᱱᱟ ᱛᱚ ᱡᱮᱢᱚᱱ ᱦᱮᱸ᱾ ᱱᱤᱡᱮᱨᱟᱜ ᱤᱧ ᱪᱟᱞᱟᱣ ᱜᱮᱛᱚ ᱫᱚᱢᱮ ᱢᱩᱥᱠᱤᱞ ᱱᱤᱛᱚᱝ ᱫᱚ᱾
ᱦᱩᱸ᱾
ᱡᱮᱢᱚᱱ ᱨᱤᱪᱟᱨᱡ ᱠᱚ ᱦᱮᱱᱼᱛᱷᱦᱮᱱ ᱦᱟᱱᱟ ᱱᱚᱣᱟ ᱠᱤᱨᱤᱧ ᱠᱚ ᱯᱟᱨᱥᱚᱱᱟᱞ ᱫᱚ ᱢᱮᱱᱟᱜ
ᱠᱟᱹᱢᱤ ᱫᱚ ᱞᱟᱜᱟᱜ ᱜᱮᱭᱟ ᱱᱤᱛᱚᱜ ᱫᱚ ᱡᱮᱨᱚᱠᱚᱢ ᱠᱷᱚᱨᱪᱟ ᱠᱚᱦᱚᱸ ᱵᱟᱲᱦᱟᱣ ᱪᱟᱵᱟᱭᱱᱟ᱾
ᱦᱳᱭ ᱦᱳᱭ ᱦᱚ ᱚᱱᱟ ᱜᱮᱥᱮ᱾ ᱥᱤᱛᱩᱝ ᱠᱟᱱᱟ ᱪᱮᱫ ᱞᱮᱠᱟ ᱛᱚᱵᱮ ᱛᱮᱦᱮᱧ ᱫᱚ?
ᱱᱚᱛᱮ ᱫᱚ ᱛᱤᱦᱤᱧ ᱫᱚ ᱥᱤᱛᱩᱝ ᱫᱚ ᱵᱟᱝ ᱵᱩᱡᱷᱟᱹᱜ ᱠᱟᱱᱟ᱾ ᱵᱟᱭ ᱥᱤᱛᱩᱝ ᱠᱟᱜᱼᱟ ᱱᱤᱛᱦᱚᱸ᱾
ᱚ᱾ ᱱᱚᱛᱮ ᱦᱚᱸ ᱥᱤᱛᱩᱝ ᱫᱚ ᱥᱤᱛᱩᱝ ᱮᱫ ᱜᱮᱭᱟ ᱟᱫᱚ ᱩᱢᱩᱞ ᱨᱮ ᱠᱟᱹᱢᱤ ᱦᱩᱭᱩᱜ ᱠᱟᱱ ᱛᱮ ᱫᱚᱢᱮ ᱮᱠᱴᱟ ᱫᱚ ᱵᱟᱝ ᱵᱩᱡᱩᱜ ᱠᱟᱱᱟ᱾
ᱟᱫᱚ ᱨᱮᱥᱴᱩᱨᱮᱱᱴ ᱫᱚ ᱚᱲᱟᱜ ᱞᱟᱛᱟᱨ ᱨᱮᱜᱮ ᱛᱟᱦᱮᱸᱱ ᱦᱩᱭᱩᱜᱼᱟ, ᱟᱨ ᱵᱟᱹᱭᱦᱟᱹᱲ ᱠᱟᱹᱢᱤ ᱠᱷᱟᱡ ᱫᱚ ᱥᱤᱛᱩᱝ ᱨᱮ ᱠᱟᱹᱢᱤ ᱦᱩᱭ ᱠᱚᱜᱼᱟ᱾
ᱦᱮᱸ ᱦᱮᱸ᱾
ᱱᱤᱛᱚᱜ ᱛᱟᱞᱦᱮ ᱚᱱᱛᱮ ᱟᱯᱮ ᱚᱱᱛᱮ ᱫᱚ ᱮᱨ ᱟᱯᱷᱚᱨ ᱠᱚᱫᱚ ᱦᱩᱭ ᱵᱟᱲᱟᱭᱮᱱᱟ ᱥᱮ ᱵᱟᱝ?
ᱦᱮᱸ ᱦᱩᱭᱩᱜ ᱠᱟᱱᱟ᱾ ᱱᱤᱛᱚᱝ ᱫᱚ ᱩᱸᱜ ᱯᱨᱟᱭ ᱜᱮ ᱡᱷᱚᱛᱚ ᱦᱚᱲ ᱞᱮᱠᱟ ᱜᱮᱠᱚ ᱮᱨᱚᱜ ᱮᱫᱟ ᱱᱤᱛᱚᱝ ᱫᱚ᱾
ᱦᱮᱸ ᱚᱠᱛᱚ ᱦᱚᱸ ᱥᱮᱴᱮᱨ ᱦᱤᱡᱩᱜ ᱠᱟᱱᱟ ᱛᱚ ᱦᱮᱸ ᱦᱮᱸ ᱦᱩᱭᱩᱜ ᱠᱟᱱᱟ᱾ ᱚᱠᱛᱚ ᱦᱚᱸ ᱥᱮᱴᱮᱨ ᱦᱤᱡᱩᱜ ᱠᱟᱱᱟ ᱠᱟᱹᱢᱤ ᱨᱮᱭᱟᱜ ᱦᱚᱸ ᱱᱚᱜᱼᱚᱭ ᱛᱚ ᱦᱟᱸᱜ ᱱᱤᱭᱟᱹ ᱴᱟᱜ ᱥᱚᱯᱛᱟᱦᱚ ᱠᱷᱟᱱ ᱜᱮ ᱦᱟᱸᱜ ᱪᱟᱵᱟᱭᱱᱟ ᱦᱟᱸᱜ ᱡᱚᱥᱴᱤ ᱵᱚᱸᱜᱟ ᱫᱚ᱾
ᱦᱮᱸ ᱦᱮᱸ ᱡᱤᱥᱴᱤ ᱵᱚᱸᱜᱟ ᱢᱟ ᱪᱟᱵᱟᱭᱮᱱᱟ ᱛᱚ ᱟᱥᱟᱲ ᱵᱚᱸᱜᱟ ᱵᱚᱞᱚᱜᱼᱟ ᱱᱤᱛᱚᱜ ᱫᱚ᱾
ᱦᱚ ᱵᱷᱟᱹᱜᱤ ᱜᱮ᱾ ᱟᱥᱟᱲ ᱵᱚᱸᱜᱟ ᱵᱚᱞᱚ ᱞᱮᱱᱠᱷᱟᱱ ᱜᱮ ᱟᱫᱚ
ᱠᱤᱪᱷᱩ ᱫᱤᱱ ᱯᱚᱨᱮ ᱠᱷᱟᱱ ᱜᱮ ᱫᱚ ᱨᱚᱦᱚᱭ ᱠᱚ ᱮᱦᱚᱵᱟ᱾
ᱟᱞᱮ ᱥᱮᱫ ᱢᱟ ᱟᱹᱰᱤ ᱫᱚᱢᱮ ᱜᱮ ᱫᱟᱜ ᱡᱟᱹᱲᱤᱭ ᱫᱟ ᱫᱤᱱ, ᱫᱤᱱ ᱜᱮ᱾
ᱦᱮᱸ ᱦᱮᱸ᱾
ᱰᱩᱵᱟᱹᱣ ᱪᱟᱵᱟᱣ ᱠᱟᱜ ᱞᱮᱭᱟᱭ
ᱦᱩᱸ ᱱᱟᱹᱣᱠᱟᱹ ᱠᱚ ᱵᱟᱯᱮ ᱵᱮᱱᱟᱣᱮᱜᱼᱟ?
ᱞᱟᱹᱣᱠᱟᱹ ᱠᱚᱫᱚ ᱵᱟᱞᱮ ᱵᱮᱱᱟᱣ ᱠᱟᱜᱼᱟ ᱛᱚ ᱵᱮᱱᱟᱣ ᱦᱩᱭᱩᱜᱼᱟ
ᱦᱳᱭ
ᱟᱞᱮ ᱫᱚ ᱰᱩᱵᱟᱹ ᱫᱤᱥᱚᱢ ᱦᱚᱲ ᱠᱟᱱᱟᱞᱮ ᱛᱚ ᱛᱷᱚᱲᱟ ᱜᱟᱱ ᱠᱟᱡᱟᱠ ᱧᱚᱜ ᱫᱟᱜᱽ ᱫᱟᱜᱽ ᱡᱟᱹᱲᱤ ᱞᱮᱠᱟᱡ ᱜᱤ ᱮᱠᱟᱞ ᱞᱮ ᱩᱱᱩᱢ ᱜᱚᱫᱚᱜᱼᱟ
ᱦᱳᱭ ᱵᱩᱨᱩ ᱫᱷᱤᱯᱟᱹ ᱠᱚᱦᱚᱸ ᱛᱚ ᱵᱟᱹᱱᱩᱜ ᱛᱟᱯᱮᱭᱟ
ᱚᱸᱦᱚᱸᱜ
ᱵᱩᱨᱩ ᱠᱷᱟᱱ ᱫᱚ ᱢᱟᱱᱮ ᱡᱚᱠᱷᱚᱱᱮ ᱰᱩᱵᱟᱹᱣ ᱯᱮ ᱧᱮᱞᱫᱟ ᱡᱮ ᱰᱩᱵᱟᱹᱜ ᱠᱟᱱᱟ ᱛᱟᱦᱞᱮ ᱪᱮᱜ ᱵᱩᱨᱩ ᱥᱮᱜ ᱵᱚᱱ ᱫᱮᱡᱚᱜᱼᱟ ᱚᱱᱠᱟ ᱦᱩᱭ ᱠᱚᱜᱼᱟ ᱟᱫᱚ ᱵᱟᱹᱱᱩᱜ ᱛᱟᱯᱮᱭᱟ ᱵᱩᱨᱩ ᱠᱚᱦᱚᱸ
ᱚᱱᱠᱟ ᱫᱚ ᱚᱱᱠᱟ ᱫᱚ ᱵᱟᱹᱱᱩᱜᱼᱟ
ᱦᱚᱭ ᱟᱞᱮ ᱥᱮᱫ ᱫᱚ ᱡᱮᱢᱚᱱ ᱳᱭ ᱵᱟᱲᱜᱮ ᱞᱟᱛᱟᱨ ᱠᱷᱚᱱ ᱜᱮ ᱵᱩᱨᱩ ᱦᱮᱸ ᱟᱹᱰᱤ ᱩᱥᱩᱞ ᱵᱩᱨᱩ ᱦᱮᱸ ᱚᱱᱟ ᱦᱚᱛᱮᱜ ᱛᱮ ᱵᱚᱛᱚᱨ ᱠᱚᱫᱚ ᱵᱟᱹᱱᱩᱜᱼᱟ ᱦᱮᱸ ᱦᱟᱞᱳ
ᱤᱧ ᱦᱟᱸᱜ ᱛᱷᱚᱲᱟ ᱜᱟᱱ ᱵᱮᱥᱛᱚ ᱧᱚᱜ ᱜᱮ ᱢᱤᱱᱟᱹᱧᱟ ᱛᱚ ᱢᱤᱫ ᱜᱷᱟᱹᱲᱤᱠ ᱯᱚᱨᱮ ᱦᱟᱸᱜ ᱤᱧ ᱠᱚᱞ ᱫᱟ
ᱟᱪᱪᱷᱟ ᱟᱪᱪᱷᱟ ᱦᱮᱸ ᱛᱚ ᱢᱟ ᱴᱷᱤᱠ ᱜᱮᱭᱟ